ᱚᱸ ᱛᱟᱯᱚᱨ ᱟᱹᱞᱤᱧᱟᱜ ᱨᱚᱲ ᱠᱚ ᱴᱷᱤᱠ-ᱴᱷᱟᱠ ᱟᱸᱡᱚᱢᱚᱜ ᱠᱟᱱᱟ ᱛᱚ?
ᱦᱮᱸ ᱟᱸᱡᱚᱢᱚᱜ ᱠᱟᱱᱟ ᱱᱟᱯᱟᱭ ᱜᱮ ᱟᱨ ᱛᱟᱦᱚᱞᱮ ᱟᱨ ᱪᱮᱫ ᱞᱮᱠᱟ ᱢᱮᱱᱟᱜ ᱢᱮᱱᱟᱜ ᱵᱮᱱᱟ?
ᱱᱤᱛᱚᱝ ᱫᱚ ᱪᱟᱸᱫᱚ ᱵᱚᱸᱜᱟ ᱫᱟᱭᱟ ᱫᱩᱞᱟᱹᱲ ᱛᱮ ᱱᱤᱛᱚᱝ ᱫᱚ ᱱᱟᱯᱟᱭ ᱜᱮ ᱦᱮᱱᱟᱜ ᱞᱤᱧᱟᱹ᱾
ᱟᱪᱪᱷᱟ ᱟᱹᱞᱤᱧ ᱦᱚᱸ ᱚᱝᱠᱟ ᱜᱮᱵᱮᱱ ᱞᱟᱹᱭ ᱠᱮᱫ ᱡᱟᱦᱟᱸ ᱞᱮᱠᱟ ᱚᱝᱠᱟ ᱜᱮ ᱱᱟ ᱯᱟᱭ ᱵᱟᱲᱟ ᱜᱤ᱾
ᱦᱮᱸ ᱱᱟᱯᱟᱭ ᱵᱟᱲᱟ ᱜᱮ ᱛᱟᱦᱮᱸᱱ ᱞᱟᱠᱛᱤ᱾ ᱤᱱᱟᱹᱠᱷᱟᱱ ᱡᱚᱛᱚ ᱠᱟᱹᱢᱤ ᱱᱟᱯᱟᱭ ᱛᱮᱜᱮ
ᱛᱟᱞᱮ ᱠᱟᱹᱴᱤᱡ ᱤᱭᱟᱹ ᱨᱚᱲ ᱜᱮᱫᱚᱜ ᱠᱟᱱ ᱛᱟᱵᱮᱱᱟ᱾ ᱟᱹᱣᱨᱤᱭᱟᱜ-ᱟ ᱢᱤᱫ ᱜᱷᱟᱹᱨᱤᱡ ᱯᱚᱨ ᱜᱮ ᱡᱚᱢ ᱦᱩᱭᱩᱜ-ᱟ᱾
ᱟᱸ ᱟᱞᱮ ᱦᱚᱸ ᱡᱚᱢ ᱵᱟᱲᱟ ᱠᱟᱛᱮ ᱱᱚᱜ-ᱚᱭ ᱵᱟᱨᱦᱮ ᱥᱮᱫ ᱨᱮ ᱫᱩᱲᱩᱵ ᱵᱟᱲᱟ ᱦᱩᱭ ᱠᱟᱱᱟ ᱠᱟᱹᱴᱤᱡ ᱫᱟᱜ ᱡᱟᱹᱯᱩᱫ ᱠᱮᱫ-ᱟᱭ ᱛᱚ ᱟᱫᱚ ᱨᱮᱭᱟᱲ ᱨᱮᱭᱟᱲ ᱦᱟᱣᱟ ᱠᱟᱹᱴᱤᱡ ᱡᱚᱢ ᱦᱩᱭᱩᱜ ᱠᱟᱱᱟ᱾
ᱦᱮᱸ ᱦᱮᱸ ᱦᱮᱸ ᱮᱠᱟᱞ ᱠᱟᱡᱟᱠ ᱜᱮ ᱫᱟᱜ ᱡᱟᱹᱲᱤ ᱠᱮᱫᱟ ᱥᱮ ᱛᱷᱚᱲᱟ ᱠᱟᱹᱴᱤᱡ ᱧᱚᱜ ᱛᱷᱚᱲᱟ ᱧᱚᱜ?
ᱛᱷᱚᱲᱟ ᱧᱚᱜ ᱜᱮ ᱛᱮᱦᱮᱧ ᱫᱚ ᱦᱚᱞᱟ ᱢᱟᱸᱫᱷᱮᱨ ᱠᱟᱹᱴᱤᱡ ᱜᱟᱡᱟᱠ ᱧᱚᱜ-ᱮ ᱫᱟᱜ ᱠᱮᱜ-ᱟ᱾
ᱟᱞᱮ ᱥᱮᱫ ᱚᱝᱠᱟ ᱜᱮ ᱫᱟᱜ ᱛᱟᱷᱮᱛ ᱠᱷᱮᱛ ᱨᱮᱦᱚᱸ ᱫᱟᱜ ᱦᱚᱸ ᱵᱟᱝ ᱛᱤᱸᱜᱩᱜ ᱠᱟᱱᱟ ᱡᱟᱦᱟᱸ ᱞᱮᱠᱟ ᱫᱚ ᱟᱞᱮ ᱪᱟᱥ ᱞᱮ ᱟᱨᱟᱢᱵᱷᱚᱭᱟ ᱚᱱᱟ ᱦᱚᱸ ᱵᱟᱝ ᱜᱟᱱᱚᱜ ᱠᱟᱱᱟ᱾ ᱟ ᱚᱝᱠᱟ ᱜᱮ ᱛᱟᱦᱚᱞᱮ ᱟᱯᱮ ᱥᱮᱫ ᱪᱟᱥ-ᱵᱟᱥ ᱫᱚ ᱥᱩᱨᱩ ᱥᱮ ᱥᱩᱨᱩ ᱠᱟᱫᱟ ᱠᱩ?
ᱟᱹᱣᱨᱤ ᱠᱚ ᱥᱩᱨᱩᱭᱟ ᱚᱱᱮ ᱵᱟᱹᱭᱦᱟᱹᱲ ᱠᱚᱨᱮ ᱫᱚ ᱫᱟᱜ ᱠᱚᱫᱚ ᱛᱤᱸᱜᱩᱣ ᱠᱟᱱᱟ᱾ ᱚᱱᱟ ᱦᱚᱸ ᱵᱟᱨᱯᱮ ᱫᱤᱱ ᱯᱚᱨ ᱠᱷᱟᱱ ᱜᱮ ᱥᱩᱨᱩ ᱦᱩᱭᱩᱜ-ᱟ᱾ ᱨᱚᱦᱚᱭ ᱠᱟᱹᱢᱤ ᱫᱚ
ᱟᱨ ᱤᱭᱟᱹ ᱠᱚ ᱛᱚᱞᱟ ᱠᱚ ᱦᱩᱭ ᱜᱚᱫ ᱞᱟᱹᱴᱩ ᱠᱟᱱ ᱜᱮᱭᱟ?
ᱦᱮᱸ ᱞᱟᱹᱴᱩ ᱠᱟᱱ ᱜᱮᱭᱟ ᱢᱟᱲᱟᱝ ᱨᱮᱜᱮ ᱞᱮ ᱛᱚᱞᱟ ᱞᱮ ᱮᱨ ᱞᱟᱣᱟ ᱚᱱᱮ ᱡᱚᱠᱷᱚᱱ ᱯᱳᱭᱞᱳ ᱯᱳᱭᱞᱳ ᱠᱟᱹᱴᱤᱡ ᱠᱟᱹᱴᱤᱡ ᱮ ᱫᱟᱜ ᱮᱫ ᱛᱟᱦᱮᱸᱫ ᱩᱱ ᱨᱮᱜᱮ, ᱟᱫᱚ ᱵᱟᱹᱭᱦᱟᱹᱲ ᱨᱮᱫᱚ ᱨᱚᱦᱚᱭ ᱜᱟᱱ ᱠᱟᱱᱟ᱾
ᱩᱸ ᱟᱨ ᱛᱟᱦᱚᱞᱮ ᱮᱸ ᱦᱚᱭ ᱛᱚ ᱟᱹᱵᱤᱱ ᱫᱚᱵᱮᱱ ᱤᱭᱟᱹ ᱯᱟᱲᱦᱟᱣ ᱠᱚᱢᱯᱞᱤᱴ ᱠᱮᱫᱟ ᱥᱮ ᱯᱟᱲᱦᱟᱜ ᱠᱟᱱᱟ ᱵᱮᱱ ᱡᱟᱦᱟᱸ ᱱᱟᱜ?
ᱵᱟᱝ ᱯᱟᱲᱷᱟᱭ ᱵᱟᱲᱟ ᱦᱩᱭᱩᱜ ᱠᱟᱱᱟ᱾
ᱟᱪᱪᱷᱟ,
ᱪᱷᱩᱴᱟᱹᱣ ᱞᱟᱜᱟᱣ ᱦᱩᱭ ᱟᱠᱟᱱᱟ ᱛᱚ ᱛᱟᱯᱚᱨᱮ ᱛᱤᱱᱟᱹᱜ ᱜᱟᱱ ᱪᱮᱫ ᱠᱚ ᱦᱩᱭᱩᱜ ᱠᱟᱱᱟ, ᱦᱟᱸᱜ ᱯᱚᱨᱮᱛᱮ ᱚᱱᱟ ᱫᱚ ᱧᱮᱞ ᱜᱟᱱᱚᱜ-ᱟ᱾
ᱪᱤᱥᱴᱟ ᱨᱮᱢᱟ ᱛᱟᱦᱮᱸ ᱦᱩᱭᱩᱜ ᱜᱮ ᱥᱮ ᱵᱟᱝ?
ᱦᱳᱭ ᱦᱳᱭ ᱠᱩᱨᱩᱢᱩᱴᱩ ᱨᱮ ᱦᱮᱱᱟᱜ ᱞᱤᱧᱟᱹ᱾
ᱚ ᱞᱟᱹᱴᱷᱩ ᱛᱟᱦᱮᱸ ᱦᱩᱭᱩᱜ-ᱟ ᱚᱞ ᱫᱚ ᱡᱟ ᱦᱳᱭᱳᱜ-ᱟ ᱦᱳᱭᱳᱜ-ᱟ᱾ ᱧᱮᱞᱚᱜ-ᱟ᱾
ᱦᱳᱭ ᱦᱳᱭ,
ᱚᱞᱩ ᱠᱚ ᱢᱤᱰᱤᱞ ᱮᱢ ᱛᱮᱵᱮᱱ ᱯᱟᱲᱦᱟᱣ ᱠᱟᱱᱟ ᱟᱵᱮᱱ ᱫᱚ᱾
ᱦᱮᱸ,
ᱚᱠᱟ ᱢᱤᱰᱤᱭᱟᱢ ᱛᱮᱢ ᱯᱟᱲᱦᱟᱣ ᱠᱟᱱᱟ?
ᱟᱹᱞᱤᱧ ᱫᱚ ᱚᱱᱟ ᱵᱟᱝᱞᱟ ᱛᱮᱜᱮ ᱞᱤᱧ ᱯᱟᱲᱦᱟᱣ ᱠᱟᱱᱟ᱾
ᱟᱞᱤᱧ ᱦᱚᱸ ᱵᱟᱝᱞᱟ ᱢᱤᱰᱤᱭᱟᱢ ᱨᱮᱱ ᱜᱮᱭᱟ ᱞᱤᱧ᱾
ᱵᱟᱲᱟᱭ ᱫᱩᱞᱤᱧ ᱵᱟᱲᱟᱭᱟ ᱟᱵᱚᱣᱟᱜ ᱥᱟᱱᱛᱟᱲ ᱟᱜ ᱡᱟᱦᱟᱸ ᱫᱚ ᱚᱞ ᱪᱤᱠᱤ᱾
ᱟᱪᱪᱷᱟ ᱟᱪᱪᱷᱟ ᱟᱪᱪᱷᱟ, ᱚᱞ ᱪᱤᱠᱤ ᱦᱟᱸᱜ ᱵᱟᱰᱟᱭ ᱜᱮᱫᱚ ᱚᱱᱟ ᱚᱞ ᱦᱚᱸ ᱵᱮᱱ ᱵᱟᱰᱟᱭ ᱜᱮᱭᱟ᱾
ᱦᱮᱸ ᱦᱮᱸ, ᱚᱞ ᱦᱚᱸᱞᱤᱧ ᱵᱟᱲᱟᱭ ᱜᱮᱭᱟ ᱟᱨ ᱚᱱᱮ ᱯᱟᱲᱦᱟᱣ ᱦᱚᱸᱞᱤᱧ ᱜᱟᱱ ᱜᱮᱭᱟ᱾ ᱦᱮᱸ ᱱᱚᱣᱟ ᱠᱚᱫᱚ ᱵᱟᱲᱟᱭ, ᱵᱟᱲᱟᱭ ᱞᱟᱹᱠᱛᱤ ᱠᱟᱱ ᱜᱮᱭᱟ ᱟᱵᱚᱣᱟᱜ ᱛᱚ ᱟᱵᱚᱣᱟᱜ ᱜᱮᱛᱚ᱾
ᱟᱹᱞᱤᱧ ᱦᱚᱸ ᱟᱭᱢᱟ ᱠᱟᱹᱴᱤᱡ ᱧᱚᱜᱞᱤᱧ ᱤᱭᱟᱹ ᱞᱮᱫᱟ ᱟᱨ ᱪᱩᱨᱪᱟ ᱞᱮᱠᱷᱟᱱ ᱫᱚ ᱴᱷᱤᱠᱚᱜ ᱛᱟᱹᱞᱤᱧᱟᱹ ᱵᱟᱹᱞᱤᱧ ᱤᱭᱟᱹ ᱵᱟᱲᱟ ᱟᱠᱟᱫᱟ ᱦᱮᱸ ᱠᱷᱚᱡ ᱜᱮ᱾
ᱦᱮᱸ ᱦᱮᱸ, ᱟᱯᱮ ᱚᱱᱟ ᱠᱚᱨᱮ ᱫᱚ ᱚᱱᱠᱟ ᱵᱟᱹᱱᱩᱜ-ᱟ
ᱫᱚ ᱟᱞᱮ ᱟᱞᱮ ᱡᱟᱦᱟᱸ ᱡᱤᱞᱟ ᱨᱮᱢᱟ ᱢᱮᱫᱴᱮᱱ ᱜᱮ ᱡᱟᱦᱟᱸ ᱢᱮᱱᱟᱜ ᱠᱟᱫᱟ ᱤᱭᱟᱹ᱾ ᱚᱞ ᱪᱤᱠᱤ ᱤᱥᱠᱩᱞ ᱟᱫᱚ ᱚᱱᱟ ᱦᱚᱸ ᱢᱚᱸᱡᱽ ᱛᱮ ᱵᱟᱝ ᱪᱟᱞᱟᱜ ᱠᱟᱱᱟ᱾ ᱢᱟᱥᱴᱟᱨ ᱠᱚ ᱢᱟᱥ- ᱴᱟᱨ ᱠᱚ ᱦᱚᱸ ᱵᱟᱹᱱᱩᱜ ᱠᱚᱣᱟ ᱵᱚᱞᱮ ᱫᱟᱹᱲ ᱪᱟᱵᱟ ᱠᱮᱫᱟᱠ ᱤᱭᱟᱹ ᱥᱮᱫ ᱪᱟᱹᱠᱨᱤ ᱧᱟᱢ ᱠᱟᱛᱮᱫ ᱥᱮᱫ᱾ ᱵᱟᱝᱞᱟ ᱢᱤᱰᱤᱭᱟᱢ ᱨᱮ ᱟᱫᱚ ᱚᱱᱟ ᱠᱷᱟᱹᱛᱤᱨ ᱜᱮ᱾ ᱚᱱᱠᱟ ᱚᱱᱠᱟ ᱛᱮ ᱜᱤᱫᱽᱨᱟᱹ ᱦᱚᱸ ᱵᱟᱠᱚ ᱪᱟᱞᱟᱜ ᱠᱟᱱᱟ ᱱᱤᱛᱚᱜ ᱫᱚ ᱚᱱᱠᱟ ᱫᱩᱲᱩᱵ ᱪᱟᱵᱟᱭ ᱮᱱᱟ ᱚᱱᱟ ᱤᱥᱠᱩᱞ ᱫᱚ ᱥᱟᱵ ᱠᱟᱢ᱾
ᱚᱸ ᱟᱞᱮ ᱚᱱᱛᱮ ᱦᱚᱸ ᱚᱱᱠᱟ ᱜᱮ᱾ ᱟᱫᱚ ᱡᱟᱦᱟᱸᱭ ᱠᱚ ᱵᱟᱲᱟᱭᱟ ᱠᱟᱹᱴᱤᱡ ᱩᱱᱠᱩ ᱜᱮ ᱞᱟᱹᱭ ᱵᱟᱲᱟᱣ ᱞᱮᱭᱟ ᱦᱚᱸ᱾ ᱥᱮ ᱟᱞᱮ ᱦᱚᱸ ᱡᱟᱦᱟᱸ ᱛᱤᱱᱟᱹᱜ ᱞᱮ ᱵᱟᱲᱟᱭᱟ ᱟᱞᱮ ᱦᱚᱸᱞᱮ ᱞᱟᱹᱭ ᱵᱟᱲᱟ ᱠᱚᱣᱟ ᱜᱤᱫᱽᱨᱟᱹ ᱠᱚ᱾ ᱚᱱᱠᱟ ᱚᱱᱠᱟᱛᱮ ᱥᱮᱬᱟ ᱦᱩᱭ ᱠᱟᱱᱟ ᱟᱨᱠᱤ᱾
ᱤᱧ ᱫᱚ ᱤᱧ ᱫᱟᱫᱟ ᱫᱚ ᱤᱧ ᱪᱮᱫ ᱪᱮᱫ ᱤᱧ ᱠᱟᱱ ᱛᱟᱦᱮᱸᱱᱟ, ᱟᱫᱚ
ᱦᱮᱸ,
ᱟᱭᱢᱟ ᱜᱮ ᱪᱚᱨᱪᱟ ᱵᱟᱹᱱᱩᱜ ᱠᱟᱜ ᱨᱮᱦᱚᱸ ᱵᱟᱝ ᱟᱫᱚ ᱤᱭᱟᱹᱭ ᱦᱩᱭᱩᱜ-ᱟ᱾
ᱦᱮᱸ ᱥᱮᱬᱟᱭ ᱦᱩᱭᱩᱜ-ᱟ, ᱪᱮᱥᱴᱟ ᱞᱮᱠᱷᱟᱱ ᱡᱚᱛᱚᱜ ᱜᱮ ᱥᱮᱬᱟᱜ-ᱟ᱾
ᱵᱷᱟᱜᱮ ᱜᱮᱛᱚ ᱟᱫᱚ ᱛᱟᱦᱚᱞᱮ ᱠᱷᱮᱞ ᱵᱟᱲᱟᱭ ᱜᱮᱭᱟ ᱵᱮᱱ?
ᱦᱮᱸ ᱵᱚᱞ ᱠᱚᱞᱤᱧ ᱠᱷᱮᱞ ᱜᱮᱭᱟ ᱠᱨᱤᱠᱮᱴ ᱠᱚᱦᱚᱸᱞᱤᱧ ᱠᱷᱮᱞ ᱜᱮᱭᱟ ᱡᱚᱛᱚ ᱜᱮ ᱠᱟᱹᱴᱤᱡ ᱠᱟᱹᱴᱤᱡ ᱫᱚᱞᱤᱧ ᱠᱷᱮᱞ ᱜᱮᱭᱟ ᱾
ᱟᱪᱪᱷᱟ ᱟᱪᱪᱷᱟ ᱛᱟᱦᱚᱞᱮ ᱟᱯᱮᱥᱮᱱ ᱫᱚ ᱛᱟᱦᱚᱞᱮ ᱤᱭᱟᱹ ᱠᱨᱤᱠᱮᱴ ᱦᱚᱸ ᱠᱷᱮᱞ ᱦᱩᱭᱩᱜ ᱜᱮᱭᱟ ᱦᱟᱝ!
ᱦᱮᱸ ᱦᱮᱸ ᱠᱨᱤᱠᱮᱴ ᱦᱚᱸ ᱦᱩᱭᱩᱜᱼᱟ ᱯᱷᱩᱴᱵᱚᱞ ᱦᱚᱸ ᱦᱩᱭᱩᱜ ᱜᱮᱭᱟ ᱟᱨ ᱵᱷᱚᱞᱤᱵᱚᱞ ᱠᱚᱦᱚᱸ ᱦᱩᱭᱩᱜ ᱜᱮᱭᱟ ᱾
ᱛᱚ ᱟᱪᱪᱷᱟ ᱟᱪᱪᱷᱟ ᱾
ᱟᱫᱚ ᱵᱚᱞ ᱠᱷᱮᱞ ᱫᱚ ᱡᱟᱥᱛᱤ ᱦᱩᱭᱩᱜᱼᱟ ᱟᱨᱠᱤ ᱾
ᱦᱩᱸ
ᱛᱮᱦᱮᱧ ᱜᱮ ᱱᱚᱰᱮ ᱟᱞᱮ ᱟᱛᱩ ᱥᱩᱨ ᱨᱮᱜᱮ ᱢᱤᱫᱴᱟᱝ ᱵᱚᱞ ᱠᱷᱮᱞ ᱦᱩᱭ ᱞᱮᱱᱟ ᱛᱮᱦᱮᱧ ᱜᱮ ᱾
ᱟᱪᱪᱷᱟ ᱾
ᱧᱮᱞ ᱪᱟᱞᱟᱣ ᱦᱩᱭ ᱞᱮᱱᱟ ᱾
ᱵᱷᱟᱜᱮ ᱾
ᱱᱤᱭᱟᱹ ᱫᱚ ᱠᱷᱚᱵᱚᱨ ᱵᱟᱝ ᱧᱟᱢ ᱦᱩᱭ ᱟᱠᱟᱱ ᱛᱟᱦᱮᱸ ᱵᱟᱝ ᱥᱟᱵ ᱦᱩᱭ ᱞᱮᱱᱟ ᱵᱟᱠᱷᱨᱟ ᱫᱚ ᱠᱷᱮᱞ ᱠᱚᱲᱟ ᱠᱚ ᱦᱮᱱᱟᱜ ᱠᱚᱜᱮᱭᱟ ᱚᱞᱮ ᱟᱹᱛᱩ ᱠᱚᱨᱮ ᱾
ᱦᱩᱸ ᱾
ᱦᱩᱸ, ᱟᱫᱚ ᱧᱮᱧᱮᱞ ᱪᱟᱞᱟᱣ ᱦᱩᱭ ᱞᱮᱱᱟ ᱥᱩᱨ ᱨᱮ ᱦᱩᱭᱩᱜ ᱠᱟᱱᱟ ᱛᱚ ᱾
ᱦᱩᱸ ᱾
ᱦᱩᱸ ᱾
ᱟᱞᱮ ᱥᱮᱱ ᱫᱚ ᱱᱤᱛᱚᱜ ᱫᱚ ᱠᱷᱮᱞ ᱫᱚ ᱵᱟᱠᱚ ᱟᱲᱟᱜ ᱵᱟᱲᱟᱭᱟ ᱦᱟᱱᱟ ᱤᱭᱟᱹ ᱥᱚᱢᱚᱭ ᱦᱟᱱᱟ ᱫᱤᱵᱤ ᱦᱩᱭᱩᱜ ᱡᱟᱦᱟᱸ ᱵᱟᱝ ᱦᱩᱭ ᱚᱱᱟ ᱴᱟᱭᱤᱢ ᱠᱚ ᱚᱱᱟ ᱠᱚ ᱤᱭᱟᱹ
ᱟᱨ ᱚᱝᱠᱟ ᱪᱮᱫ ᱟᱯᱮᱥᱮᱱ ᱞᱟᱴᱩ ᱯᱚᱨᱚᱵᱽ ᱠᱚ ᱡᱟᱦᱟᱱᱟᱜ ᱦᱩᱭᱩᱜᱼᱟ?
ᱞᱟᱹᱴᱩ ᱯᱚᱨᱚᱵᱽ ᱫᱚ ᱡᱟᱦᱟᱸᱱᱟᱜ ᱟᱵᱚ ᱡᱟᱦᱟᱸ ᱢᱮᱱᱟᱜ ᱟᱠᱟᱜ ᱚᱱᱟᱜᱮ ᱛᱟᱪᱷᱟᱲᱟ ᱫᱚ ᱟᱨ ᱛᱮᱢᱚᱱ ᱯᱚᱨᱚᱵ ᱫᱚ ᱵᱟᱹᱱᱩᱜ ᱠᱟᱫᱟ ᱾
ᱟᱸᱻ
ᱚ ᱯᱟᱛᱟᱻ ᱦᱩᱭᱩᱜ ᱜᱮᱭᱟ ᱵᱚᱞᱮ ᱟᱯᱮ ᱟᱯᱮᱥᱮᱫ ᱡᱟᱦᱟᱸ ᱞᱮᱠᱟ ᱵᱚᱞᱮ ᱩᱱᱟᱹᱜ ᱡᱳᱨ ᱫᱚ ᱵᱟᱝ ᱦᱩᱭ ᱵᱟᱲᱟᱜᱼᱟ ᱯᱟᱛᱟ ᱥᱮ ᱢᱮᱞᱟ ᱠᱚ ᱦᱟᱜ ᱾ ᱟᱫᱚ ᱠᱤᱪᱷᱩ ᱠᱤᱪᱷᱩ ᱡᱟᱭᱜᱟ ᱨᱮ ᱠᱟᱹᱴᱤᱡ ᱠᱟᱹᱴ ᱱᱩᱱᱟᱹᱜ ᱞᱟᱹᱴᱩ ᱞᱮ ᱢᱟᱨᱟᱝ ᱫᱚ ᱵᱟᱝ ᱦᱩᱭᱩᱜᱼᱟ ᱾ ᱟᱯᱮᱥᱮᱫ ᱢᱟ ᱪᱮᱞᱠᱟ ᱢᱟᱨᱟᱝ ᱢᱟᱨᱟᱝ ᱯᱟᱛᱟ ᱢᱟᱱᱟᱜ ᱜᱮᱭᱟ ᱟᱧᱡᱚᱢ ᱵᱟᱲᱟᱣ ᱠᱟᱱᱟ ᱵᱷᱟᱹᱭ ᱛᱮᱱᱟᱜ ᱫᱚ
ᱟᱞᱮᱥᱮᱫ ᱫᱚ ᱟᱹᱰᱤ ᱞᱟᱹᱴᱩ ᱞᱟᱹᱴᱩ ᱢᱟᱨᱟᱝ ᱢᱟᱨᱟᱝ ᱯᱟᱛᱟ ᱠᱚ ᱦᱩᱭᱩᱜ ᱜᱮᱭᱟ ᱱᱚᱜᱼᱚᱭ ᱡᱮᱢᱚᱱ ᱦᱚᱞᱟ ᱢᱟᱫᱷᱮᱨ ᱜᱮ ᱵᱩᱨᱩ ᱵᱚᱸᱜᱟ ᱛᱟᱵᱮᱱᱟ ᱾
ᱟᱱᱩᱥᱴᱷᱟᱱ ᱚᱠᱟ ᱪᱮᱫ ᱪᱮᱫ ᱯᱟᱛᱟᱧ ᱟᱸᱡᱚᱢ ᱠᱟᱫᱟ ᱦᱤᱲᱤᱧ ᱠᱟᱫᱟ ᱚᱱᱟ ᱫᱚ ᱟᱭᱢᱟ ᱩᱱᱤᱜ ᱢᱟᱞ ᱛᱩᱞᱟᱹ ᱠᱷᱟᱹᱛᱤᱨ ᱛᱤᱱ ᱫᱤᱱ ᱫᱷᱚᱨᱮ ᱪᱟᱞᱟᱜᱼᱟ?
ᱥᱤᱞᱫᱟᱹ ᱯᱟ ᱥᱤᱞᱫᱟᱹ ᱯᱟᱛᱟ ᱦᱩᱭ
ᱚᱱᱟ ᱫᱚ ᱟᱹᱰᱤ ᱯᱷᱮᱢᱟᱥ ᱜᱮᱭᱟ ᱦᱮᱸ ᱦᱩᱸ ᱦᱩᱸ ᱾ ᱱᱤᱛᱩᱢ ᱟᱸᱡᱚᱢ ᱠᱟᱱᱟ ᱱᱚᱣᱟ ᱠᱚᱫᱚ ᱠᱟᱹᱴᱷᱤ ᱾
ᱦᱮᱸ, ᱟᱹᱰᱤ ᱥᱟᱺᱜᱤᱧ ᱥᱟᱺᱜᱤᱧ ᱨᱮᱱ ᱦᱚᱲ ᱠᱚ ᱦᱤᱡᱩᱜᱼᱟ ᱱᱚᱛᱮ ᱩᱲᱤᱥᱥᱟ ᱡᱷᱟᱲᱠᱷᱚᱸᱰ
ᱦᱮᱸᱻ
ᱦᱩᱸ ᱟᱨᱚ ᱟᱭᱢᱟ ᱦᱟᱱ ᱥᱟᱺᱜᱤᱧ ᱥᱟᱺᱜᱤᱧ ᱨᱮᱱ ᱦᱚᱲ ᱠᱚ
ᱛᱚ ᱯᱚᱱᱟᱛ ᱨᱮᱱᱟ ᱦᱟᱝ
ᱦᱩᱭᱩᱜᱼᱟ ᱵᱟᱨ ᱯᱮ ᱫᱤᱱ ᱫᱷᱚᱨᱮ ᱦᱩᱭᱩᱜᱼᱟ᱾
ᱟᱹᱰᱤ ᱦᱚᱲ ᱠᱚ ᱡᱟᱣᱨᱟᱜ- ᱟ ᱾
ᱟᱨ ᱵᱤᱱ ᱵᱮᱱ ᱪᱟᱞᱟᱣ ᱵᱟᱲᱟ ᱠᱟᱱᱟ ᱥᱮ ᱵᱟᱝ ᱚᱱᱟ ᱯᱟᱦᱴᱟ ᱠᱚᱫᱚ᱾
ᱦᱮᱸ ᱟᱞᱮ ᱫᱚ ᱥᱩᱨ ᱜᱮᱭᱟᱞᱮ ᱛᱚ ᱪᱟᱞᱟᱜ ᱯᱨᱚᱛᱤ ᱵᱚᱪᱷᱚᱨ ᱜᱮ ᱪᱟᱞᱟᱣ ᱦᱩᱭ ᱠᱟᱱᱟ᱾ ᱥᱩᱨ ᱨᱮᱱᱟᱜ ᱯᱟᱛᱟ ᱧᱮᱞ ᱠᱟᱜ ᱦᱩᱭᱩᱜᱼᱟ᱾
ᱚᱸᱰᱮ ᱚᱱᱟ ᱯᱟᱛᱟ ᱨᱮᱱᱟᱜ ᱥᱚ ᱡᱮ ᱵᱚᱞᱮ ᱟᱵᱮᱱ ᱚᱠᱟᱴᱟᱜ ᱡᱤᱱᱤᱥ ᱢᱚᱸᱡᱽ ᱵᱮᱱ ᱵᱩᱡᱷᱟᱹᱣᱟ ᱚᱱᱟ ᱯᱟᱛᱟ ᱨᱮᱱᱟᱜ ᱵᱚᱞᱮ ᱢᱤᱫᱴᱮᱱ ᱵᱤᱥᱚᱭ ᱞᱟᱹᱭ ᱵᱮᱱ᱾
ᱯᱟᱛᱟ ᱨᱮᱱᱟᱜ ᱫᱚ ᱚᱱᱮ ᱡᱮ ᱟᱹᱰᱤ ᱴᱚᱴᱷᱟ ᱨᱮᱱ ᱦᱚᱲ ᱠᱚ ᱦᱤᱡᱩᱜᱼᱟ ᱥᱮ ᱩᱱᱠᱩ ᱥᱟᱞᱟᱜ ᱧᱟᱯᱟᱢ ᱨᱚᱯᱚᱲ᱾ ᱩᱱᱠᱩ ᱚᱱᱛᱮᱱᱟᱜ ᱪᱮᱫᱞᱠᱟ ᱠᱚ ᱥᱮᱱᱟᱜ ᱪᱮᱫᱞᱮᱠᱟ ᱟᱞᱮ ᱥᱮᱱᱟᱜ ᱪᱮᱫᱮᱠᱟ ᱡᱚᱛᱚ ᱵᱟᱲᱟᱭ ᱦᱩᱭᱩᱜᱼᱟ᱾ ᱛᱟᱯᱚᱨ ᱟᱵᱚ ᱥᱟᱱᱛᱟᱲ, ᱚᱣᱟᱜ ᱜᱮ ᱡᱚᱛᱚ ᱫᱚᱠᱟᱱ ᱠᱚ ᱛᱟᱦᱮᱱᱟ ᱥᱮ ᱚᱱᱟᱛᱮ ᱟᱹᱰᱤ ᱢᱚᱸᱡᱽ ᱵᱩᱡᱷᱟᱹᱜᱼᱟ, ᱮᱴᱟᱜ ᱠᱚᱨᱮ ᱧᱮᱞ ᱦᱩᱭ᱾ ᱠᱟᱱᱟ ᱡᱟᱦᱟᱱᱟᱜ ᱯᱨᱳᱜᱨᱟᱢ ᱠᱟᱛᱮ ᱜᱮ ᱡᱚᱛᱚ ᱫᱤᱠᱩ ᱜᱮ ᱠᱚ ᱫᱚᱠᱟᱱ ᱵᱟᱲᱭᱟ᱾ ᱟᱫᱚ ᱚᱱᱟ ᱠᱚᱨᱮ ᱟᱵᱚ ᱥᱟᱱᱛᱟᱲ ᱯᱚᱛᱚᱵ ᱨᱮᱱᱟᱜ ᱫᱚᱠᱟᱱ᱾ ᱠᱚ ᱟᱨᱚ ᱮᱢᱟᱱ ᱡᱚᱢ ᱧᱩ ᱨᱮᱱᱟᱜ ᱫᱚᱠᱟᱱ ᱠᱚ᱾
ᱡᱚᱛᱚ ᱟᱵᱚ ᱥᱟᱱᱛᱟᱲᱟᱜ ᱠᱟᱱ ᱜᱮᱭᱟ ᱵᱟᱝ᱾
ᱚᱸᱰᱮ ᱫᱚ ᱢᱮᱱ ᱜᱟᱱᱚᱜᱼᱟ ᱥᱟᱱᱛᱟᱲᱟᱜ ᱯᱟᱛᱟ ᱠᱟᱱ ᱜᱮᱭᱟ ᱫᱤᱠᱩ ᱠᱚᱫᱚ ᱵᱟᱠᱚ ᱪᱟᱞᱟᱜᱼᱟ᱾
ᱱᱤᱛᱚᱜ᱾ ᱱᱚᱛᱮ ᱫᱚ ᱟᱞᱮ ᱟᱞᱮ ᱥᱮᱫ ᱫᱚ ᱵᱚᱞᱮ ᱤᱭᱟᱹ ᱫᱚ ᱵᱚᱞᱮ ᱫᱟᱬᱟᱱ ᱵᱮᱱ ᱦᱮᱡ ᱵᱟᱲᱟ ᱟᱠᱟᱱᱟ, ᱛᱚᱝ ᱱᱤᱭᱟᱹ ᱤᱭᱟᱹ ᱠᱚᱨᱮᱜ ᱫᱚ᱾
ᱟᱯᱮ ᱥᱮᱫ ᱫᱚ ᱚᱠᱟᱥᱮᱫ ᱠᱟᱱᱟ ᱵᱟᱞᱤᱧ ᱵᱟᱲᱟᱭᱟ ᱛᱚ?
ᱞᱟᱹᱭ ᱜᱟᱱᱚᱜ ᱜᱮᱭᱟ ᱥᱮ ᱱᱤᱭᱟᱹ ᱮᱯ ᱨᱮ ᱵᱟᱝ ᱞᱟᱹᱭ ᱜᱟᱱᱚᱜ ᱠᱟᱱᱟ
ᱚᱱᱟ ᱰᱤᱥᱴᱤᱠ ᱛᱮᱫ ᱫᱚ ᱜᱟᱱᱚᱜᱼᱟ ᱩᱱᱟᱹᱜ,
ᱦᱮᱸ ᱱᱤᱭᱟᱹ ᱢᱩᱨᱥᱤᱫᱟᱵᱟᱫᱽ,
ᱚ ᱟᱪᱪᱷᱟ ᱵᱟᱝ ᱪᱟᱞᱟᱣ ᱵᱟᱲᱟ ᱦᱩᱭ ᱟᱠᱟᱱᱟ ᱚᱱᱛᱮ ᱫᱚ ᱾ ᱚᱱᱠᱟ ᱢᱟᱱᱮ ᱠᱟᱹᱢᱤ ᱠᱚ ᱵᱟᱝ ᱯᱟᱲᱟᱣ ᱦᱩᱭ ᱠᱟᱱᱟ ᱚᱱᱛᱮ ᱟᱨ ᱫᱤᱭᱮ᱾ ᱪᱟᱞᱟᱣ ᱨᱮᱱᱟᱜ ᱚᱯᱥᱚᱨ ᱦᱚᱸ ᱵᱟᱝ ᱦᱩᱭ ᱠᱟᱱᱟ ᱾
ᱚᱸ
ᱡᱟᱦᱟᱸᱛᱤᱥ ᱡᱩᱫᱤ ᱡᱟᱦᱟᱸᱱᱟᱜ ᱠᱟᱹᱢᱤ ᱠᱚ ᱛᱟᱦᱮᱸ ᱞᱮᱱᱠᱷᱟᱱ ᱪᱟᱞᱟᱜ ᱦᱩᱭᱩᱜᱼᱟ ᱾
ᱟᱞᱮ ᱫᱚ ᱱᱚᱛᱮ ᱯᱩᱨᱩᱞᱤᱭᱟᱹ, ᱯᱩᱨᱩᱞᱤᱭᱟᱹ ᱡᱷᱟᱲᱜᱨᱟᱢ ᱥᱩᱨ ᱾
ᱯᱩᱞᱤᱭᱟᱹ ᱦᱚᱸ ᱟᱹᱰᱤ ᱵᱚᱞᱮ ᱩᱸ ᱤᱭᱟᱹ ᱠᱚ ᱢᱮᱱᱟᱜ ᱟᱠᱟᱫ ᱜᱮᱭᱟ ᱵᱩᱨᱩ ᱠᱩ ᱤᱭᱟᱹ᱾
ᱟᱞᱮ ᱥᱮᱫ ᱫᱚ ᱫᱚᱢᱮ ᱵᱩᱨᱩ ᱠᱚ ᱦᱮᱱᱟᱜᱼᱟ, ᱟᱡᱳᱚᱫᱤᱭᱟᱹ ᱵᱩᱨᱩ ᱟᱸᱡᱚᱢ ᱟᱠᱟᱜᱼᱟ ᱵᱮᱱ?
ᱦᱮᱸ ᱦᱮᱸ ᱚᱵᱚᱥ ᱥᱚᱭ᱾ ᱛᱚ ᱚᱱᱟ ᱠᱷᱚᱱ ᱫᱚ ᱥᱩᱨ ᱜᱮᱭᱟ ᱯᱮ ᱥᱮ ᱥᱟᱺᱜᱤᱧ ᱜᱮᱭᱟ ᱯᱮ?
ᱢᱟ ᱠᱟᱹᱴᱤᱡ ᱫᱚᱞᱮ ᱥᱟᱺᱜᱤᱧ ᱜᱮᱭᱟ, ᱦᱳᱭᱳᱜ-ᱟ ᱥᱳᱛᱛᱳᱨ ᱠᱤᱞᱳᱢᱤᱴᱟᱨ ᱜᱟᱱ ᱾
ᱚ ᱪᱟᱞᱟ ᱵᱟᱲᱟ ᱦᱩᱭ ᱠᱟᱱ ᱜᱮᱭᱟ?
ᱦᱮᱸ ᱪᱟᱞᱟᱣ ᱢᱤᱫ ᱵᱟᱨ ᱫᱷᱟᱣ ᱪᱟᱞᱟᱣ ᱦᱩᱭ ᱞᱮᱱᱟ᱾
ᱫᱚ ᱚᱱᱟ ᱚᱡᱳᱫᱽᱫᱷᱟ ᱯᱟᱦᱟᱲ ᱡᱟᱦᱟᱸ ᱫᱚ ᱚᱸᱰᱮ ᱫᱚ᱾ ᱫᱮᱡ ᱮᱞᱟᱣ ᱜᱮᱭᱟ ᱥᱮ ᱵᱟᱠᱚ ᱫᱮᱡ ᱪᱚ ᱵᱚᱞᱮ?
ᱦᱮᱸ ᱫᱮᱡ ᱪᱚ ᱣᱟᱜᱟᱠᱚ ᱫᱮᱡ ᱪᱚ ᱣᱟᱜᱟᱠᱩ ᱜᱟᱹᱰᱤ ᱨᱮᱱᱟᱜ ᱵᱮᱵᱚᱥᱛᱟ ᱾ ᱱᱮᱛᱟᱨ ᱫᱚ ᱜᱟᱹᱰᱤ ᱪᱟᱞᱟᱜ ᱠᱟᱱᱟ ᱨᱟᱥᱛᱟ ᱠᱚ ᱵᱮᱱᱟᱣ ᱟᱠᱟᱜ-ᱟ ᱾
ᱚ ᱟᱪᱪᱷᱟ ᱟᱪᱪᱷᱟ ᱟᱰᱤ ᱢᱟᱨᱟᱝ ᱜᱮᱭᱟ ᱦᱟᱝ?
ᱦᱮᱸ ᱢᱟᱨᱟᱝ ᱜᱮᱭᱟ ᱾ ᱪᱚᱴ ᱨᱟᱠᱟᱵ ᱦᱩᱭᱩᱜ-ᱟ ᱜᱟᱹᱰᱤ ᱛᱮ ᱛᱟᱲᱟᱢ ᱛᱮᱫᱚ ᱟᱹᱰᱤ ᱥᱟᱺᱜᱤᱧ ᱜᱮᱭᱟ ᱾ ᱟᱹᱰᱤ ᱠᱷᱚᱱ ᱟᱹᱰᱤ ᱜᱟᱱ ᱥᱚᱢᱚᱭ ᱞᱟᱜᱟᱣ ᱵᱤᱱᱟ ᱾
ᱛᱟᱦᱟᱞᱮ ᱜᱚᱝᱠᱮ ᱫᱤᱥᱚᱢ ᱧᱮᱞ ᱪᱟᱞᱟᱜ ᱦᱩᱭᱩᱜ-ᱟ ᱾ ᱟᱭᱢᱟ ᱧᱮᱞ ᱡᱚᱝ ᱡᱤᱱᱤᱥ ᱢᱮᱱᱟᱜ ᱠᱟᱫᱟ ᱟᱯᱮ ᱫᱤᱥᱚᱢ ᱨᱮᱦᱚᱸ ᱾
ᱦᱮᱸ ᱦᱮᱸ ᱦᱮᱱᱟᱜ-ᱟ ᱟᱹᱰᱤ ᱧᱮᱞ ᱡᱚᱝ ᱡᱤᱱᱤᱥ ᱦᱮᱱᱟᱜ-ᱟ ᱡᱟᱦᱟᱸ ᱛᱤᱥ ᱵᱮᱱ ᱦᱤᱡᱩᱜ ᱠᱷᱟᱱ ᱧᱮᱞ ᱟᱵᱮᱱ ᱟᱹᱰᱤ ᱨᱟᱹᱥᱠᱟᱹ ᱵᱮᱱ ᱵᱩᱡᱟ ᱾
ᱦᱩᱸ ᱾ ᱟᱞᱮ ᱫᱚ ᱟᱞᱮ ᱥᱮᱫ ᱫᱚ ᱚᱱᱟ ᱤᱭᱟᱹ ᱵᱩᱨᱩ ᱠᱚᱫᱚ ᱵᱟᱞᱮ ᱧᱮᱞ ᱧᱟᱢ ᱟ ᱥᱮ ᱵᱟᱝ ᱟᱫᱚ ᱵᱚᱞᱮ ᱟᱹᱰᱤ ᱠᱟᱹᱴᱱᱟ ᱠᱩᱥᱤ ᱭᱟᱜᱟᱞᱟ ᱵᱩᱨᱩ ᱠᱚᱫᱚ ᱾
ᱟᱞᱮ ᱥᱮᱫ ᱫᱚᱢᱮ ᱵᱩᱨᱩ ᱵᱟᱲ ᱵᱟᱲᱜᱮ ᱠᱷᱚᱱ ᱵᱩᱨᱩ ᱫᱟᱞᱮ ᱵᱟᱲᱜᱮ ᱵᱮᱱ ᱚᱰᱩᱠ ᱟᱠᱟᱱ ᱥᱮ ᱟᱫᱚ ᱮᱠᱮᱱ ᱥᱟᱨᱡᱚᱢ ᱫᱟᱨᱮ ᱛᱮᱵᱮᱱ ᱮᱥᱮᱫ ᱵᱮᱱ ᱧᱟᱢᱟ ᱜᱚᱴᱟ ᱾
ᱦᱩᱸ ᱥᱟᱨᱡᱚᱢ
ᱦᱟᱹᱛᱤ ᱠᱚᱦᱚᱸ ᱠᱚ ᱦᱮᱡ ᱟᱞᱮ ᱜᱮᱭᱟ ᱾
ᱟᱪᱪᱷᱟ ᱟᱪᱪᱷᱟ ᱟᱫᱚ ᱩᱱᱠᱩ ᱡᱟᱦᱱᱟᱜ ᱠᱚ ᱤᱭᱟᱹᱭ ᱜᱮᱭᱟ ᱵᱚᱞᱮ ᱠᱷᱚᱭ ᱠᱷᱩᱛᱤᱭ ᱜᱮᱭᱟ ᱠᱚ ᱥᱮ ᱵᱟᱝ?
ᱦᱮᱸ ᱾
ᱚᱻ ᱾ ᱫᱚ ᱦᱚᱲ ᱫᱚ ᱵᱟᱠᱚ ᱤᱭᱟᱹ ᱵᱟᱲᱟ ᱟᱠᱟᱜ ᱵᱚᱞᱮ ᱦᱚᱲ ᱫᱚ ᱵᱟᱠᱚ ᱠᱷᱚᱭ ᱠᱷᱩᱛᱤᱭ ᱟᱠᱟᱫᱟ ᱠᱚᱣᱟ?
ᱦᱮᱸ ᱚᱱᱠᱟ ᱠᱷᱚᱭ ᱠᱷᱚᱛᱤ ᱫᱚ ᱦᱩᱭᱩᱜ ᱠᱟᱱ ᱜᱮᱭᱟ ᱦᱚᱲ ᱠᱚ ᱢᱤᱫ ᱵᱟᱨ ᱠᱚ ᱜᱚᱡ ᱵᱟᱲᱟᱭᱮᱫ ᱠᱚᱜᱮᱭᱟ ᱾ ᱟᱨ ᱫᱚᱢᱮ ᱚᱱᱮ ᱡᱚᱢᱟᱜ ᱠᱚ ᱦᱩᱲᱩ ᱠᱚ ᱪᱟᱣᱞᱮ ᱠᱚ ᱫᱚᱢᱮ ᱠᱚ ᱱᱚᱥ ᱴᱚ ᱜᱤᱰᱤ ᱠᱟᱜ ᱠᱟᱱᱟ ᱾
ᱚ ᱩᱱᱠᱩ ᱢᱟ ᱢᱤᱫ ᱮᱠᱫᱚᱢ ᱢᱤᱫ ᱯᱟᱞ ᱠᱚ ᱦᱤᱡᱩᱜ-ᱟ ᱵᱟᱝ?
ᱦᱳᱭ ᱦᱳᱭ ᱦᱳᱭ ᱾
ᱡᱟᱦᱟᱸ ᱡᱟᱭᱜᱟ ᱛᱮᱠᱚ ᱪᱟᱞᱟᱜ-ᱟ ᱚᱱᱟ ᱯᱩᱨᱟᱹ ᱠᱚ ᱤᱭᱟᱹ ᱵᱟᱫ ᱜᱚᱫ ᱠᱟᱜ-ᱟ ᱥᱮ ᱵᱟᱝ?
ᱦᱮᱸ ᱦᱮᱸ ᱟᱨ ᱱᱩᱠᱩ ᱛᱩᱭᱩ ᱦᱟᱰᱜᱟᱨ ᱠᱚᱫᱚ ᱦᱮᱱᱟᱜ ᱠᱚᱜᱮᱭᱟ ᱾ ᱥᱤᱢ ᱠᱚ ᱢᱮᱨᱚᱢ ᱠᱚᱠᱚ ᱡᱚᱢ ᱠᱚᱣᱟ ᱦᱩᱸ ᱾
ᱦᱮᱸ ᱾ ᱛᱩᱭᱩ ᱢᱟᱛᱚ ᱜᱚᱴᱟ ᱜᱮ ᱢᱮᱱᱟᱜ ᱠᱚᱣᱟ ᱵᱚᱞᱮ ᱦᱳ ᱟᱞᱮ ᱥᱮᱫ ᱦᱚᱸ ᱢᱮᱱᱟᱜ ᱠᱚᱜᱮᱭᱟ ᱾ ᱦᱩᱭᱩᱜ-ᱟ ᱚ ᱟᱪᱪᱷᱟ ᱾
ᱟᱹᱭᱩᱵ ᱠᱟᱱᱟ ᱥᱮ ᱦᱩ ᱦᱩ ᱠᱟᱛᱮᱫ ᱠᱚ ᱨᱟᱜᱟ ᱾
ᱦᱮᱸ ᱾ ᱨᱮᱭᱟᱲ ᱫᱤᱱ ᱜᱮ ᱡᱟᱥᱛᱤ ᱠᱚ ᱨᱮᱭᱟᱲ ᱫᱤᱱ ᱢᱟ ᱠᱚ ᱤᱭᱟᱹ ᱾ ᱡᱟᱥᱛᱤ ᱦᱩ ᱟᱡᱚᱢᱚᱜ-ᱟ ᱾
ᱦᱮᱸ ᱾
ᱦᱮᱸ
ᱟᱫᱚ ᱥᱮᱸᱫᱽᱨᱟ ᱠᱚᱦᱚᱸ ᱞᱮ ᱪᱟᱞᱟᱜ ᱜᱮᱭᱟ ᱩᱱᱠᱩ ᱠᱩᱞᱟᱹᱭ ᱠᱚ
ᱚ ᱟᱪᱪᱷᱟ ᱟᱹᱰᱤ- ᱤᱭᱟᱹ ᱚᱱᱠᱟᱭ ᱟᱹᱰᱤ ᱵᱚᱞᱮ ᱠᱟᱴᱤᱱ ᱥᱮᱸᱫᱽᱨᱟᱭ ᱦᱩᱭᱩᱜ ᱟ ᱥᱮ ᱱᱤᱝᱠᱟᱛᱮ ᱠᱚ ᱧᱟᱢᱚᱜ-ᱟ᱾
ᱵᱟᱝ ᱚᱱᱠᱟ ᱚᱱᱟ ᱠᱟᱹᱴᱤᱡ ᱠᱟᱹᱴᱤᱡ ᱜᱮ ᱩᱱᱟᱹᱜ ᱰᱷᱮᱨ ᱫᱚ ᱵᱟᱝᱟ᱾
ᱮᱸ ᱟᱞᱮ ᱤᱭᱟᱹ ᱢᱟ ᱟᱯᱮ ᱥᱮᱱ ᱠᱚ ᱢᱮᱱᱟᱜ ᱟᱛᱚ ᱨᱮ ᱫᱟᱲᱟᱱ ᱯᱮ ᱪᱟᱞᱟᱜ ᱜᱮᱭᱟ ᱫᱟᱲᱟᱱ ᱨᱮ ᱥᱮᱸᱫᱽᱨᱟ ᱯᱮ ᱪᱟᱞᱟᱜ ᱜᱮᱭᱟ?
ᱦᱮᱸ ᱥᱟᱠᱨᱟᱛ ᱚᱱᱮ ᱡᱟᱞᱮ ᱦᱤᱞᱳᱜ ᱡᱟᱦᱟᱸ ᱫᱚ ᱥᱟᱠᱨᱟᱛ ᱡᱟᱞᱮ ᱦᱤᱞᱳᱜ ᱠᱚ ᱟᱠᱷᱟᱱ ᱡᱟᱛᱨᱟ ᱡᱟᱦᱟᱸ ᱫᱚᱠᱚ ᱢᱮᱛᱟᱜ ᱠᱟᱱᱟ ᱟᱞᱮ ᱫᱚᱞᱮ ᱢᱮᱛᱟᱜ-ᱟ ᱚᱱᱟ ᱫᱚ᱾
ᱥᱟᱜᱟᱨ ᱫᱚ ᱚᱱᱟ ᱥᱟᱜᱟ ᱛᱮᱫᱚ ᱚᱱ ᱮᱵᱟᱨ ᱛᱮᱢᱟ ᱚᱱᱠᱟᱱ ᱞᱟᱹᱴᱩ ᱵᱤᱨ ᱠᱚᱢᱟ ᱵᱟᱹᱱᱩᱜ ᱠᱟᱜ ᱟᱫᱚ ᱡᱟᱦᱟᱸ ᱤᱱᱟ ᱜᱟᱝᱜᱟ ᱟᱲᱮ ᱟᱲᱮ ᱛᱮ ᱚᱱᱟ ᱠᱚ ᱫᱟᱨᱮ ᱠᱚ ᱡᱟ ᱢᱮᱱᱟᱜ ᱟᱠᱟᱫᱟ ᱚᱱᱟ ᱠᱚᱜᱮᱞᱮ ᱞᱩᱲᱜᱟᱹᱣ ᱵᱟᱲᱟᱭᱟ ᱜᱩᱰᱩ ᱠᱩ ᱥᱮ
ᱮ ᱟᱨ ᱩᱱᱠᱩ
ᱯᱟᱲᱦᱟᱣ ᱦᱚ ᱦᱩᱭ ᱦᱤᱡᱩᱜ ᱠᱟᱱᱟ ᱱᱤᱭᱟᱹ ᱵᱮᱲᱟ ᱞᱮᱠᱟ ᱫᱚ ᱱᱚᱝᱠᱟ ᱜᱮ᱾
ᱟᱪᱪᱷᱟ ᱦᱮᱸ᱾
ᱟᱨᱦᱚᱸ ᱦᱟᱸᱜ ᱚᱱᱠᱟ ᱡᱟᱦᱟᱸ ᱛᱤᱥ ᱨᱚᱯᱚᱲ ᱦᱩᱭᱩᱜ-ᱟ᱾
ᱦᱮᱸ ᱦᱮᱸ ᱴᱷᱤᱠ ᱜᱮᱭᱟ ᱵᱮᱥ᱾